ᱦᱮᱞᱳ ᱦᱮᱸ ᱡᱚᱦᱟᱨ ᱡᱚᱦᱟᱨ
ᱦᱩᱸ
ᱦᱮᱞᱳ
ᱥᱤᱭ ᱫᱟᱯᱮ
ᱦᱮᱸ ᱨᱚᱲ ᱠᱚ ᱯᱳᱥᱴᱚ ᱥᱟᱫᱤᱡ ᱟᱸᱡᱚᱢᱚᱜ ᱠᱟᱱᱟ ᱛᱚ
ᱦᱮᱸ ᱟᱸᱡᱚᱢᱚᱜ ᱠᱟᱱᱟ
ᱦᱸ ᱱᱚᱜᱼᱚᱭ ᱠᱷᱮᱛ ᱥᱮᱫ ᱨᱮ ᱟᱞᱮ ᱱᱟᱯᱟᱭ ᱜᱮ ᱢᱮᱱᱟᱜ ᱞᱮᱭᱟ
ᱚ
ᱟᱯᱮᱜᱮ ᱪᱮᱫ ᱠᱚᱯᱮ ᱪᱤᱠᱟᱹᱭᱮᱫᱼᱟ
ᱟᱞᱮ ᱦᱚᱸ ᱚᱲᱟᱜ ᱠᱚᱨᱮ ᱜᱮ ᱱᱤᱭᱟ ᱜᱷᱟᱹᱲᱤᱡ ᱫᱚ
ᱦᱸ ᱛᱟᱯᱚᱨᱮ ᱚᱲᱟᱜ ᱠᱚᱨᱮ ᱫᱚ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ
ᱦᱩᱸ ᱟᱨ ᱱᱤᱛᱚᱜ ᱪᱮᱫ ᱠᱚ ᱠᱟᱹᱢᱤ ᱦᱩᱭᱩᱜ ᱠᱟᱱᱟ
ᱠᱟᱹᱢᱤ ᱫᱚ ᱥᱮᱛᱟᱜ ᱠᱷᱚᱱᱟᱜ ᱫᱟᱜ ᱮᱟᱭᱟᱭ ᱛᱮᱦᱮᱱ ᱫᱚ ᱚᱲᱟᱜ ᱠᱚᱨᱮ ᱜᱮ ᱢᱮᱱᱟᱜ ᱞᱮᱭᱟ
ᱦᱩᱸ
ᱪᱟᱨᱟ ᱠᱚᱫᱚ ᱵᱟᱝ ᱦᱟᱨᱟ ᱞᱮᱱᱠᱷᱟᱱ ᱠᱟᱹᱢᱤ ᱠᱚᱫᱚ ᱟᱫᱚ ᱵᱟᱹᱱᱩᱜᱼᱟ
ᱦᱩᱸ ᱛᱤᱥ ᱠᱚᱛᱮ ᱨᱚᱦᱚᱭ ᱜᱟᱱᱚᱜᱼᱟ ᱚᱱᱛᱮ ᱫᱚ ᱟᱯᱮ ᱚᱱᱛᱮ ᱫᱚ
ᱱᱚᱱᱛᱮ ᱫᱚ ᱥᱟᱱ ᱵᱚᱸᱜᱟ ᱨᱮᱱᱟᱜ ᱳᱭ ᱫᱚᱥ ᱯᱚᱱᱮᱨᱚ ᱚᱱᱠᱟ ᱠᱚ ᱨᱚᱦᱚᱭᱟᱠᱚ
ᱦᱩᱸ ᱟᱥᱟᱲ ᱢᱟᱛᱚ ᱪᱟᱵᱟ ᱦᱮᱡ ᱮᱱᱟ ᱟᱫᱚ ᱟᱵᱚ ᱦᱩᱲᱩ ᱦᱩᱲᱩ ᱨᱚᱦᱚᱭ ᱫᱤᱱ ᱢᱟ ᱡᱷᱮᱴ ᱟᱨ ᱟᱥᱟᱲ ᱜᱮᱠᱚ ᱞᱟᱹᱭᱟ
ᱦᱳᱭ ᱱᱮᱛᱟᱨ ᱫᱚ ᱵᱷᱟ ᱵᱷᱟᱫᱚᱨ ᱵᱚᱸᱜᱟ ᱨᱮᱱᱟᱜ ᱦᱟᱱᱮ ᱠᱩᱲᱤ ᱛᱟᱹᱨᱤᱠᱷ ᱚᱵᱽᱫᱤ ᱦᱚᱠᱚ ᱨᱚᱦᱚᱭᱮᱫ ᱜᱮᱭᱟ
ᱦᱮᱸ ᱞᱟᱦᱟ ᱛᱮᱢᱟ ᱧᱮᱞ ᱦᱩᱭᱩ ᱠᱟᱱ ᱜᱮᱭᱟ ᱡᱮ ᱡᱷᱮᱸᱴ ᱵᱚᱸᱜᱟ ᱨᱩᱦᱱᱤ ᱡᱚᱢ ᱠᱟᱛᱮ ᱮᱫ ᱜᱮᱠᱚ ᱪᱟᱨᱟ ᱠᱚᱠᱚ ᱜᱤᱰᱤ ᱛᱟᱦᱮᱱᱟ ᱟᱨ ᱟᱥ ᱟᱨ ᱳᱭ ᱯᱚᱱᱮᱨᱚ ᱛᱮᱫᱚ ᱠᱩᱲᱤ ᱛᱮᱫᱚ ᱢᱟ ᱚᱢᱵᱚᱵᱚᱛᱤ ᱯᱚᱨᱮ ᱛᱮᱦᱚᱸ ᱨᱚᱦᱚᱭ ᱫᱚᱠᱚ ᱫᱷᱩᱨᱟᱹᱜ ᱠᱟᱱ ᱛᱟᱦᱮᱱᱟ
ᱦᱮᱸ ᱱᱮᱛᱟᱨ ᱫᱚ ᱡᱩᱜᱽ ᱠᱚᱦᱚᱸ ᱵᱚᱫᱚᱞᱚᱜ ᱠᱟᱱᱟ
ᱦᱳᱭ
ᱤᱱᱟᱹ ᱦᱚᱛᱮᱫᱛᱮ ᱟᱫᱚ ᱡᱷᱚᱛᱚᱜᱮ ᱚᱱᱠᱟ ᱫᱮᱨᱤᱜ ᱠᱟᱱᱟ
ᱦᱩᱸ ᱛᱟᱦᱚᱞᱮ ᱟᱯᱮ ᱚᱱᱛᱮ ᱫᱚ ᱪᱮᱫ ᱛᱮᱠᱚ ᱪᱟᱥᱟ
ᱟᱞᱮ ᱱᱚᱱᱛᱮ ᱫᱚ ᱴᱨᱟᱠᱴᱟᱨ ᱛᱮᱦᱚᱸ ᱠᱚ ᱪᱟᱥᱟ ᱟᱨ ᱡᱟᱦᱟᱸᱭ ᱠᱚᱨᱮᱱ ᱜᱩᱨᱤᱡ ᱠᱚ ᱢᱮᱱᱟᱜ ᱠᱚᱣᱟ ᱤᱭᱟᱹᱣᱨᱤᱡ ᱛᱟᱦᱚᱞᱮ ᱩᱱᱠᱩ ᱫᱚ ᱠᱟᱴ ᱱᱟᱦᱮᱞ ᱛᱮᱦᱠᱚ ᱪᱟᱥ ᱜᱮᱭᱟ ᱠᱚ
ᱚᱸ
ᱵᱮᱥᱤᱨ ᱵᱷᱟᱜᱽ ᱫᱚ ᱱᱟᱦᱮᱞ ᱛᱮ ᱱᱟᱦᱮᱞ ᱫᱚ ᱵᱟᱝ ᱪᱮᱫ ᱠᱚ ᱞᱮᱭᱟ ᱴᱨᱟᱠᱴᱟᱨ ᱚᱱᱟ ᱛᱮᱜᱮ ᱠᱚ ᱪᱟᱥᱼᱫᱟ
ᱛᱟᱦᱚᱞᱮ ᱱᱟᱦᱮᱞ ᱨᱮᱭᱟᱜ ᱞᱚᱥᱚᱫ ᱟᱨ ᱰᱟᱹᱝᱨᱤ ᱠᱟᱰᱟ ᱡᱟᱦᱟᱸ ᱩᱨᱤᱡ ᱠᱚᱣᱟᱜ ᱞᱚᱥᱚᱫ ᱠᱟᱹᱴᱤᱡ
ᱦᱩᱸ ᱯᱷᱟᱨᱟᱠ ᱫᱚ ᱯᱷᱟᱨᱟᱠ ᱜᱮᱭᱟ ᱛᱚ
ᱦᱩᱸ ᱟᱫᱚ ᱵᱟ ᱟᱫᱚ ᱠᱚ ᱞᱟᱹᱭᱟ ᱥᱮ ᱪᱮᱫ ᱡᱟᱦᱟᱸ ᱩᱨᱤᱡ ᱠᱚ ᱥᱮ ᱠᱟᱰᱟ ᱠᱚᱣᱟᱜ ᱱᱟᱦᱮᱞ ᱥᱤ ᱞᱚᱥᱚᱫ ᱚᱱᱟ ᱨᱮᱭᱟᱜ ᱦᱩᱲᱩ ᱜᱟᱹᱪᱷᱤ ᱠᱚ ᱟᱞᱟᱫᱟᱜ ᱜᱮᱭᱟ ᱟᱨ ᱡᱟᱦᱟᱸ ᱴᱨᱟᱠᱴᱟᱨ ᱠᱚᱛᱮ ᱵᱚᱱ ᱥᱤ ᱞᱚᱥᱚᱫ ᱜᱮᱭᱟ ᱚᱱᱟ ᱠᱚ ᱨᱮᱭᱟᱜ ᱦᱩᱲᱩ ᱜᱟᱹᱪᱷᱤ ᱥᱮ ᱯᱷᱚᱞᱚᱱ ᱠᱚᱦᱚᱸ ᱮᱠᱴᱩ ᱟᱞᱟᱫᱟᱜ ᱜᱮᱭᱟ ᱞᱟᱹᱭᱟ ᱠᱩ ᱚ
ᱦᱮᱸ ᱞᱟᱹᱭ ᱟᱠᱚ ᱛᱚ ᱟᱫᱚ ᱚᱱᱠᱟ ᱵᱤᱰᱟᱹᱣ ᱵᱟᱲᱟ ᱫᱚ ᱵᱟᱝ ᱦᱩᱭ ᱟᱠᱟᱱᱟ
ᱦᱮᱸ
ᱵᱤᱰᱟᱹᱶ ᱵᱟᱲᱟ ᱫᱚ ᱵᱟᱝ ᱦᱩᱭ ᱠᱟᱱᱟ ᱛᱚ
ᱦᱩᱸ ᱟᱯᱮ ᱠᱚᱨᱮᱱ ᱫᱚ ᱩᱨᱤᱡ ᱠᱚᱛᱮ ᱯᱮ ᱠᱚᱨᱟᱣᱟ ᱥᱮ ᱳᱭ ᱴᱟᱠᱴᱟᱨ ᱱᱟᱦᱮᱞ ᱠᱚᱛᱮ ᱜᱮ
ᱚᱱᱠᱟ ᱡᱩᱫᱤ ᱦᱚᱭᱛᱳ ᱵᱟᱹᱭᱦᱟᱹᱲ ᱨᱮ ᱫᱟᱜ ᱟᱠᱟᱱᱟ ᱛᱟᱦᱚᱞᱮ ᱠᱷᱟᱱ ᱫᱚ ᱵᱷᱤᱛᱤᱨ ᱧᱚᱜ ᱝᱠᱟ ᱡᱚᱫᱤ ᱠᱷᱮᱛ ᱢᱮᱱᱟᱜ ᱛᱟᱞᱮᱭᱟ ᱛᱟᱦᱚᱞᱮ ᱚᱱᱟ ᱚᱱᱟ ᱢᱟᱱᱮ ᱚᱱᱟ ᱯᱟᱦᱴᱟ ᱫᱚ ᱥᱩᱵ ᱠᱚ ᱞᱚᱥᱚᱫ ᱫᱟᱠᱚ
ᱦᱩᱸ
ᱛᱟᱦᱚᱞᱮ ᱠᱷᱟᱱ ᱫᱚ ᱚᱸᱰᱮ ᱫᱚ ᱟᱫᱚ ᱩᱨᱤᱡ ᱫᱚ ᱵᱟᱝ ᱠᱚ ᱵᱚᱞᱚ ᱦᱚᱪᱚᱼᱟ ᱥᱮ ᱡᱚᱠᱷᱚᱱ ᱞᱚᱥᱚᱫ ᱯᱩᱨᱩᱜ ᱟᱠᱚ ᱠᱤᱱᱵᱟ ᱨᱚᱦᱚᱭ ᱟᱠᱚ ᱛᱟᱦᱚᱞᱮ ᱢᱤᱫ ᱥᱟᱶ ᱛᱮᱜᱮ ᱴᱟᱠᱴᱟᱨ ᱵᱚᱞᱚ ᱞᱮᱱᱠᱷᱟᱱ ᱟᱞᱮ ᱦᱚᱸᱞᱮ ᱞᱚᱥᱚᱫ ᱩᱰᱩᱠ ᱦᱚᱪᱚᱭᱟ ᱟᱨ ᱮᱢᱱᱤ ᱯᱷᱟᱠᱟ ᱯᱷᱟᱠᱟ ᱠᱚᱨᱮ ᱫᱚ ᱡᱮᱦᱮᱛᱩ ᱱᱟᱦᱮᱞ ᱩᱨᱤᱡ ᱢᱮᱱᱟᱜ ᱠᱤᱱᱟ ᱛᱟᱦᱚᱞᱮ ᱠᱷᱟᱱ ᱫᱚ ᱩᱱ ᱫᱚ ᱱᱟᱦᱮᱞ ᱛᱮᱜᱮ
ᱵᱟᱠᱷᱟᱱ ᱫᱚ ᱚᱸᱰᱮ ᱫᱚ ᱮᱥᱮᱫ ᱟᱹᱱᱤᱡ ᱟᱠᱚ ᱛᱚ ᱛᱚᱠᱷᱚᱱ ᱫᱚ ᱰᱟᱹᱝᱨᱤ ᱦᱚᱸ ᱵᱟᱠᱚ ᱵᱟᱭ ᱦᱚᱪᱚᱣᱟᱜᱼᱟ ᱞᱮᱵᱮᱫᱟᱠᱚ ᱜᱟᱹᱪᱷᱤ ᱨᱚᱦᱚᱭ ᱠᱟᱫᱟ
ᱩᱱᱫᱚ ᱫᱚ ᱟᱫᱚ ᱚᱱᱠᱟ ᱫᱚ ᱴᱮᱠᱴᱟᱨ ᱛᱮᱜᱮ ᱞᱚᱥᱚᱫ ᱟᱹᱜᱞᱟᱠᱚ
ᱛᱟᱦᱚᱞᱮ ᱚᱲᱟᱜ ᱠᱚᱨᱮᱜ ᱜᱮ ᱜᱩᱨᱤᱡ ᱠᱚᱫᱚ ᱢᱮᱱᱟᱜ ᱟᱠᱟᱫ ᱠᱚᱣᱟ ᱵᱟᱝ
ᱦᱳᱭ ᱚᱱᱟ ᱢᱟ ᱱᱟᱯᱟᱭ ᱠᱟᱛᱷᱟ
ᱟᱯᱮ ᱚᱱᱛᱮ ᱫᱚ ᱪᱮᱫ ᱛᱮᱠᱚ
ᱱᱚ ᱞᱚᱥᱚᱫ ᱫᱚ ᱳᱭ ᱴᱨᱟᱠᱴᱟᱨ ᱱᱟᱦᱮᱞ ᱠᱚᱛᱮ ᱜᱮᱠᱚ ᱞᱚᱥᱚᱫ ᱜᱮᱭᱟ ᱟᱫᱚ ᱥᱚᱵ ᱦᱚᱲ ᱨᱮᱱ ᱩᱨᱤᱡ ᱠᱚᱫᱚ ᱟᱨ ᱵᱟᱹᱱᱩᱜ ᱠᱚᱣᱟ
ᱦᱳ
ᱟᱫᱚ ᱡᱟᱦᱟᱸ ᱥᱮᱫ ᱴᱨᱟᱠᱴᱟᱨ ᱠᱚ ᱪᱟᱹᱞᱩ ᱞᱮᱱᱠᱟᱱᱡ ᱟᱫᱚ ᱚᱱᱟ ᱢᱤᱫ ᱥᱮᱫ ᱠᱷᱚᱱ ᱜᱮ ᱟᱫᱚ ᱢᱩᱪᱟᱹᱫ ᱟᱹᱜᱩᱭᱟᱠᱚ ᱟᱫᱚ ᱚᱠᱚᱭ ᱠᱚᱫᱚ ᱴᱟᱠᱴᱟᱨ ᱛᱮ ᱥᱤ ᱫᱚᱦᱚ ᱠᱟ ᱠᱟᱛ ᱮᱫ ᱨᱮᱦᱚᱸ ᱟᱫᱚ ᱩᱨᱤᱡ ᱠᱟᱛᱮ ᱟᱨ ᱢᱤᱫ ᱫᱷᱟᱣ ᱠᱚ ᱞᱚᱥᱚᱫ ᱜᱮᱭᱟ
ᱡᱟᱦᱟᱸᱭ ᱠᱚᱨᱮ ᱢᱮᱱᱟᱜ ᱠᱚᱣᱟ ᱵᱟᱠᱷᱟᱡ ᱫᱚ ᱟᱬᱜᱚᱢ ᱫᱚᱠᱚ ᱟᱲᱜᱚᱢ ᱜᱮᱭᱟ ᱱᱚᱝᱠᱟ ᱞᱮᱠᱟ
ᱦᱳᱭᱛᱚ ᱱᱟᱦᱮᱞ ᱤᱭᱟᱹ ᱪᱮᱫ ᱠᱚ ᱞᱟᱹᱭᱟ ᱴᱟᱠᱴᱟᱨ ᱛᱮ ᱠᱷᱟᱱ ᱫᱚ ᱚᱱᱟᱫᱚ ᱩᱥᱩᱞ
ᱦᱩᱸ ᱠᱷᱮᱛ ᱠᱚ ᱴᱷᱤᱠ ᱴᱤᱡ ᱵᱟᱝ ᱛᱟᱦᱮᱱ ᱜᱮᱭᱟ
ᱦᱮᱸ ᱰᱟᱝᱨᱤ ᱱᱟ ᱦᱮᱞ ᱛᱮ ᱟᱲᱜᱚᱢ ᱠᱷᱟᱱᱫ ᱥᱚᱢᱟᱱᱜᱼᱟ ᱛᱟᱯᱚᱨᱮ ᱵᱤᱨ ᱠᱚᱨᱮ ᱩᱫ ᱯᱩᱴᱠᱟᱹ ᱠᱚ ᱚᱢᱚᱱᱚᱜ ᱠᱟᱱᱟ ᱥᱮ ᱵᱟᱝ?
ᱛᱟᱦᱚᱞᱮ ᱦᱩᱲᱩ ᱠᱚᱫᱚ ᱟᱯᱮᱥᱮᱫ ᱫᱚ ᱢᱤᱫ ᱫᱷᱟᱣ ᱠᱚ ᱨᱚᱦᱚᱭ ᱜᱮᱭᱟ ᱥᱮ ᱵᱟᱨ ᱫᱷᱟᱣ ᱠᱚ ᱨᱚᱦᱚᱭᱟ
ᱢᱤᱫ ᱫᱷᱟᱣ ᱜᱮ ᱟᱞᱮ ᱥᱮᱡ ᱫᱚ ᱫᱷᱚᱨᱚᱱ ᱨᱮᱫᱚ ᱫᱟᱜ ᱵᱟᱹᱱᱩᱜ ᱛᱮ ᱵᱟᱝᱠᱚ ᱨᱚᱦᱚᱭ ᱜᱮᱭᱟ
ᱫᱷᱚᱨᱚᱢ ᱨᱮᱫᱚ ᱪᱮᱫ ᱠᱚ ᱪᱟᱥ ᱦᱩᱭᱩᱜ ᱜᱮᱭᱟ?
ᱟᱹᱞᱩ
ᱦᱩᱸ
ᱟᱹᱞᱩ ᱠᱚ ᱨᱚᱦᱚᱭ ᱜᱮᱭᱟ ᱱᱚᱣᱟ ᱦᱩᱲᱩ ᱠᱚ ᱤᱨ ᱥᱟᱢᱴᱟᱣ ᱟᱠᱚ ᱟᱫᱚ ᱢᱟᱱᱮ ᱜᱷᱩᱴᱩ ᱨᱮᱱᱟᱜ ᱠᱚᱠᱚ ᱤᱨ ᱟᱠᱚ ᱞᱟᱦᱟᱸᱟ ᱛᱟᱯᱚᱨᱮ ᱚᱱᱟ ᱤᱨ ᱤᱨ ᱥᱟᱢᱴᱟᱣ ᱥᱟᱢᱴᱟᱣ ᱛᱮᱜᱮ ᱟᱹᱞᱩ ᱨᱮᱱᱟᱜ ᱦᱚᱸᱠᱚ ᱛᱩᱞ ᱡᱳᱲᱟ ᱠᱚ
ᱟᱫᱚ ᱟᱹᱞᱩ ᱫᱚ ᱞᱤᱡ ᱛᱮᱠᱚ ᱨᱚᱦᱚᱭᱟ ᱥᱮ ᱱᱤᱡᱮ
ᱵᱟᱝ ᱵᱟᱝ ᱱᱤᱡᱮ ᱠᱷᱚᱨᱪᱟ ᱛᱮᱦᱚᱸ ᱠᱚ ᱨᱚᱦᱚᱭ ᱜᱮᱭᱟ ᱟᱨ ᱪᱮᱫ ᱠᱚ ᱞᱟᱹᱭᱟ ᱚᱠᱚᱭ ᱠᱚᱫᱚ ᱡᱟᱦᱟᱸᱭ ᱟᱢᱫᱟ ᱟᱢᱫᱟ ᱠᱚ ᱨᱚᱦᱚᱭ ᱚᱱᱟᱠ ᱛᱚ ᱞᱤᱪ ᱛᱮᱦᱚᱸ ᱠᱚ ᱨᱚᱦᱚᱭ ᱜᱮᱭᱟ ᱠᱚ
ᱦᱳᱭ
ᱟᱨ ᱡᱟᱦᱟᱸᱭ ᱠᱚᱢ ᱧᱚᱜ ᱠᱚ ᱨᱚᱦᱚᱭᱟ ᱩᱱᱠᱩ ᱫᱚ ᱱᱤᱡᱮ ᱠᱷᱚᱨᱪᱟ ᱛᱮᱜᱮ ᱠᱚ ᱨᱚᱦᱚᱭᱟ ᱠᱚ
ᱟᱨ ᱰᱷᱮᱨ ᱨᱚᱦᱚᱭ ᱞᱮᱠᱷᱟᱱ ᱛᱚ ᱩᱱᱟᱹᱜ ᱴᱟᱠᱟ ᱫᱚ ᱚᱠᱟᱨᱮᱢ ᱧᱟᱢᱟ
ᱦᱩᱸ ᱦᱩᱸ ᱦᱩᱸ
ᱟᱢᱫᱟ ᱠᱷᱚᱨᱚᱪᱚᱜᱼᱟ
ᱛᱟᱦᱞᱮ ᱟᱯᱮ ᱥᱮᱫ ᱚᱱᱛᱮ ᱵᱤᱨ ᱠᱚᱫᱚ ᱢᱮᱱᱟᱜ ᱟᱠᱟᱫᱟ ᱥᱮ ᱵᱟᱝᱼᱟ?
ᱦᱩᱸ ᱵᱤᱨ ᱠᱚᱫᱚ ᱢᱮᱱᱟᱜ ᱜᱮᱭᱟ
ᱦᱩ ᱛᱟᱦᱚᱞᱮ ᱩᱫ ᱯᱩᱴᱠᱟᱹ ᱠᱚᱫᱚ ᱚᱢᱚᱱᱚᱜ ᱠᱟᱱᱟ ᱥᱮ ᱵᱟᱝ
ᱩᱫᱽ ᱯᱩᱴᱠᱟᱹ ᱠᱚᱫᱚ ᱱᱤᱭᱟᱹ ᱜᱷᱟᱹᱲᱤᱡ ᱫᱚ ᱵᱟᱝ ᱪᱟᱞᱟᱣ ᱦᱩᱭ ᱟᱠᱟᱱᱟ ᱛᱚ ᱛᱟᱦᱚᱞᱮ ᱵᱟᱝᱞᱮ ᱵᱟᱲᱟᱭᱟ ᱚᱢᱚᱱᱚᱜ ᱠᱟᱱᱟ ᱠᱚ ᱥᱮ ᱵᱟᱝ ᱛᱚ ᱦᱟᱯᱮ ᱟᱨ ᱠᱤᱪᱷᱩ ᱫᱤᱱ ᱯᱟᱨᱚᱢ ᱪᱩᱡ ᱪᱟᱞᱟᱜ ᱦᱩᱭᱩᱜᱼᱟ ᱧᱮᱞ ᱦᱩᱭᱩᱜᱼᱟ ᱚᱱᱟ ᱫᱚᱥᱮ ᱵᱟᱝ
ᱟᱯᱮ ᱠᱷᱚᱱ ᱫᱚ ᱵᱤᱨ ᱫᱚ ᱛᱤᱱᱟᱹᱜ ᱥᱟᱺᱜᱤᱧ ᱛᱮ
ᱫᱚᱢᱮ ᱫᱚ ᱵᱟᱝ ᱥᱟ. ᱸᱜᱤᱧᱟ ᱥᱩᱨ ᱜᱮᱭᱟ
ᱛᱚ ᱟᱫᱚ ᱪᱮᱫ ᱵᱤᱨ ᱠᱟᱱᱟ ᱯᱚᱴᱟᱥ ᱵᱤᱨ ᱥᱮ ᱟᱠᱟᱥᱢᱚᱱᱤ ᱥᱮ ᱥᱟᱨᱡᱚᱢ ᱵᱤᱨ
ᱵᱟᱝ ᱜᱮ ᱥᱟᱨᱡᱚᱢ ᱵᱤᱨ ᱠᱟᱱ ᱜᱮᱭᱟ
ᱦᱮᱸ ᱥᱟᱨᱡᱚᱢ ᱵᱤ ᱪᱷᱟᱲᱟ ᱛᱚ ᱩᱫ ᱯᱩᱴᱠᱟᱹ ᱠᱚᱫᱚ ᱵᱟᱝ ᱚᱢᱚᱱᱚᱜᱼᱟ ᱥᱟᱨᱡᱚᱢ ᱞᱟᱹᱴᱷᱩ ᱫᱚ ᱞᱟᱹᱴᱩ ᱜᱮᱭᱟ ᱵᱟᱝ
ᱦᱩᱸ ᱞᱟᱴᱩ ᱫᱚ ᱞᱟᱴᱩ ᱧᱚᱜ ᱜᱮᱭᱟ
ᱛᱟᱦᱚᱞᱮ ᱦᱟᱹᱛᱤ ᱠᱚᱫᱚ ᱠᱚ ᱦᱤᱡᱩᱜ ᱜᱮᱭᱟ ᱥᱮ ᱵᱟᱝ
ᱦᱟᱹᱛᱤ ᱠᱚ ᱦᱮᱸ ᱦᱮᱡ ᱫᱚᱠᱚ ᱦᱤᱡᱩᱜ ᱜᱮᱭᱟ ᱵᱟᱝ ᱫᱚ ᱵᱟᱝ ᱦᱤᱨᱤ ᱞᱮ ᱜᱮᱭᱟ ᱠᱚ
ᱚ ᱟᱫᱚ ᱮᱢᱱᱤ ᱫᱤᱱ ᱨᱮᱦᱚᱸ ᱠᱚ ᱦᱤᱡᱩᱜᱼᱟ ᱥᱮ ᱦᱩᱲᱩ ᱠᱚ ᱵᱤᱞᱤ ᱞᱮᱱᱠᱷᱟᱱ ᱠᱟᱱᱴᱷᱟᱲ ᱠᱚ ᱵᱤᱞᱤ ᱞᱮᱱᱠᱷᱟᱱ
ᱮᱢᱱᱤ ᱫᱤᱱ ᱨᱮᱫᱚ ᱩᱱᱟᱹᱜ ᱫᱚ ᱵᱟᱝ ᱠᱚ ᱦᱤᱡᱩᱜ ᱜᱮᱭᱟ ᱡᱚᱠᱷᱚᱱ ᱟᱹᱞᱩ ᱠᱚ ᱵᱤᱞᱤᱜᱼᱟ ᱛᱟᱨᱯᱚᱨᱮ ᱚᱱᱮ ᱦᱳᱲᱳ ᱠᱚ ᱵᱤᱞᱤᱜᱼᱟ ᱚᱱᱠᱟᱱ ᱥᱤᱡᱤᱱ ᱨᱮᱠᱚ ᱦᱤᱡᱩᱜ ᱜᱮᱭᱟ ᱠᱚ
ᱚ
ᱵᱟᱠᱷᱟᱱ ᱮᱢᱱᱤ ᱫᱤᱱ ᱠᱚᱨᱮ ᱫᱚ ᱵᱟᱝ ᱠᱚ ᱦᱤᱡᱩᱜ ᱜᱮᱭᱟ
ᱚ ᱵᱩᱡᱟᱹᱣ
ᱟᱯᱮ ᱚᱱᱛᱮ ᱵᱤᱨ ᱢᱮᱱᱟᱜᱼᱟ
ᱦᱮᱸ ᱟᱞᱮ ᱱᱚᱛᱮ ᱫᱚ ᱵᱤᱨ ᱫᱚ ᱢᱮᱱᱟᱜ ᱟᱠᱟᱫᱟ
ᱛᱟᱦᱚᱞᱮ ᱩᱫᱽ ᱯᱩᱴᱠᱟ. ᱠᱚ
ᱦᱮᱸ ᱩᱫ ᱫᱚ ᱚᱢᱚᱱᱚᱜ ᱠᱟᱱᱟ ᱵᱟ ᱯᱟᱴᱠᱟ ᱩᱫ ᱠᱚ ᱚᱢᱚᱱᱚᱜ ᱠᱟᱱᱟ ᱯᱟᱴᱠᱟ ᱩᱫ ᱫᱚ ᱚᱢᱚᱱᱚᱜ ᱠᱟᱱᱟ ᱟᱨ ᱵᱟᱝᱢᱟ ᱵᱟᱲᱟᱭ ᱧᱟᱢᱚᱜ ᱠᱟᱱᱟ ᱚᱱᱮ ᱢᱚᱛᱟᱢ ᱩᱫᱽ ᱠᱚ ᱚᱢᱚᱱᱚᱜ ᱠᱟᱱᱟ ᱛᱚ ᱱᱤᱛ ᱜᱷᱟᱹᱲᱤᱡ ᱛᱮ ᱟᱹᱣᱨᱤ ᱧᱟᱢᱚᱜᱼᱟ ᱛᱚ ᱵᱤᱨ ᱨᱮ ᱵᱤᱨ ᱥᱮᱫ ᱪᱟᱞᱟᱣ ᱦᱩᱭ ᱞᱮᱱᱟ ᱵᱤᱨ ᱨᱮᱫᱚ ᱯᱟᱴᱠᱟ ᱩᱫ ᱫᱚ ᱧᱟᱢ ᱦᱩᱭ ᱟᱠᱟᱱᱟ ᱩᱛᱩ ᱡᱚᱢ ᱞᱮᱠᱟ ᱫᱚ
ᱦᱩ ᱥᱮᱛᱟᱜ ᱠᱷᱚᱱᱟᱜ ᱜᱮ ᱫᱟᱜ ᱮᱼᱟ ᱱᱚᱱᱛᱮ ᱫᱚ
ᱦᱮᱸ ᱫᱟᱜ ᱫᱚ ᱫᱟᱜ ᱮᱼᱟᱭ ᱡᱟᱹᱯᱩᱫ ᱮ ᱟᱬᱜᱚ ᱟᱠᱟᱫᱟ ᱛᱤᱦᱤᱧ ᱜᱮ ᱢᱩᱪᱟᱹᱫ ᱠᱟᱛᱷᱟ ᱛᱚ ᱟᱫᱚ ᱵᱟᱝ ᱵᱟᱲᱟᱭᱚᱜ ᱠᱟᱱᱟ
ᱟᱫᱚ ᱮᱴᱟᱜ ᱵᱟᱨ ᱫᱚ ᱮᱴᱟᱜ ᱦᱮᱸ ᱟᱫᱚ ᱮᱴᱟᱜ ᱵᱟᱨ ᱫᱚ ᱩᱫ ᱯᱩᱴᱟᱠᱟ. ᱵᱷᱟᱮᱜᱮ ᱜᱮ ᱚᱢᱚᱱᱚᱜᱼᱟ ᱱᱤᱭᱟᱹ ᱵᱟᱨ ᱫᱚ ᱟᱹᱰᱤ ᱫᱤᱱ ᱜᱮ ᱟᱠᱟᱞ ᱞᱮᱠᱟᱭ ᱫᱚᱦᱚ ᱠᱮᱫ ᱟᱭ ᱫᱟᱜ ᱦᱚᱭ ᱢᱟᱱᱮ ᱫᱟᱜ ᱡᱟᱹᱲᱤ ᱜᱮ ᱵᱟᱹᱱᱩᱜ ᱟᱠᱟᱫᱟ ᱥᱮᱨᱢᱟ ᱫᱟᱜ ᱵᱟᱭ ᱡᱟᱹᱲᱤ ᱞᱮᱠᱷᱟᱡ ᱵᱤᱨ ᱦᱚᱸᱛᱚ ᱩᱫ ᱯᱩᱴᱠᱟᱹ ᱪᱤᱠᱟᱹᱛᱮ ᱚᱢᱚᱱᱚᱜᱼᱟ
ᱦᱮᱸ
ᱚᱱᱟᱛᱮ ᱱᱤᱭᱟᱹ ᱫᱷᱟᱣ
ᱥᱟᱠᱟᱢ ᱠᱚ ᱥᱤᱭᱟᱼᱟ ᱛᱚᱵᱮ ᱛᱚ ᱚᱸᱰᱮ ᱠᱷᱚᱱᱟᱜ ᱚᱢᱚᱱᱚᱜᱼᱟᱚ
ᱠᱚᱢ ᱞᱮᱠᱟ ᱜᱮ ᱵᱩᱡᱷᱟᱹᱜ ᱠᱟᱱᱟ
ᱱᱚᱜ ᱚ ᱚᱭ ᱫᱟᱜ ᱤᱫᱤᱭᱮᱫᱟᱭ ᱛᱚ ᱟᱫᱚ ᱥᱮᱭᱟᱜᱼᱟ ᱥᱟᱠᱟᱢ ᱠᱚ
ᱦᱮᱸ ᱟᱫᱚ ᱱᱤᱛᱚᱜ ᱫᱟᱜ ᱮᱫᱟᱭ ᱥᱮᱭᱟᱜᱼᱟ ᱮᱱᱠᱷᱟᱱ ᱫᱚ ᱩᱫ ᱯᱩᱴᱠᱟᱹ ᱚᱢᱚᱱᱚᱜᱼᱟ ᱥᱮᱭ ᱥᱟᱨᱟᱵᱚᱱ ᱵᱚᱸᱜᱟ ᱦᱚ
ᱛᱚᱠᱷᱚᱱ ᱫᱚ ᱦᱚᱲ ᱦᱩᱲᱩ ᱨᱚᱦᱚᱭ ᱠᱚᱨᱮ ᱢᱟᱱᱮ ᱵᱮᱥᱛᱚ ᱠᱚ ᱛᱟᱦᱮᱱᱟ
ᱦᱳᱭ ᱟᱫᱚ ᱩᱫ ᱦᱚᱸ ᱚᱢᱚᱱᱚᱜᱼᱟ ᱟᱡ ᱞᱮᱠᱟ ᱟᱨ ᱦᱟᱞᱟᱝ ᱦᱚᱲ ᱦᱚᱸ ᱟᱫᱚ ᱪᱤᱠᱟᱹᱛᱮ ᱪᱟᱞᱟᱜ ᱟᱭ
ᱡᱟᱜᱮ ᱥᱮᱛᱟᱜ ᱨᱮ ᱡᱟᱦᱟᱸᱭ ᱡᱩᱫᱤ ᱮᱠᱴᱩ ᱚᱯᱥᱚᱨᱚᱜᱼᱟ ᱠᱚ ᱩᱱᱠᱩ ᱠᱚ ᱪᱟᱞᱟᱜ ᱟᱠᱚ ᱥᱮᱛᱟᱜ ᱨᱮ ᱵᱮᱨᱮᱫ ᱛᱚᱨᱟ ᱪᱟᱞᱟᱜ ᱜᱮᱭᱟᱹᱠᱚ ᱦᱟᱞᱟᱝ ᱟᱹᱜᱩ ᱠᱟᱛᱮ ᱦᱚᱸ ᱵᱟᱝ ᱦᱩᱭᱩᱜᱼᱟ ᱛᱚ ᱥᱟᱞᱟᱭ ᱦᱩᱭᱩᱜᱼᱟ ᱟᱹᱨᱩᱵ ᱦᱩᱭᱩᱜᱼᱟ᱾ ᱵᱚᱦᱩᱛ
ᱚᱱᱟ ᱫᱚ ᱩᱫ ᱟᱹᱜᱩ ᱞᱮᱠᱷᱟᱡ ᱛᱚ ᱵᱟᱝ ᱦᱩᱭᱩᱜᱼᱟ ᱟᱨ ᱚᱲᱟᱜ ᱨᱮᱱ ᱡᱩᱫᱤ ᱟᱭᱩ ᱦᱚᱲ ᱡᱩᱫᱤ ᱪᱟᱞᱟᱜᱼ ᱟᱭ ᱵᱤᱨ ᱠᱚᱛᱮ ᱛᱟᱦᱚᱞᱮ ᱠᱷᱟᱱ ᱫᱚ ᱥᱮᱛᱟᱜ ᱨᱮ ᱜᱤᱛᱤᱞ ᱜᱷᱟᱥᱟᱣ ᱱᱚᱣᱟ ᱠᱚᱦᱚᱸ ᱵᱟᱝ ᱦᱩᱭᱩᱜᱼᱟ᱾ ᱟᱨ ᱵᱟᱵᱟ ᱦᱚᱲᱮ ᱪᱟᱞᱟᱣᱱᱟ ᱥᱮ ᱢᱟ ᱥᱮᱛᱟᱜ ᱨᱮ ᱠᱷᱮᱛ ᱠᱚ ᱫᱟᱜ ᱮ ᱵᱟᱜ ᱞᱟᱜᱟᱣᱟᱭ ᱥᱮ ᱱᱟᱦᱮᱞᱮ ᱥᱤᱭᱳᱜᱼᱟ ᱥᱮ ᱜᱟᱹᱰᱤ ᱠᱚᱭ ᱧᱮᱞᱟ ᱚᱠᱟ ᱥᱮᱫ ᱜᱮ ᱵᱟᱝ ᱦᱩᱭᱩᱜᱼᱟ
ᱟᱫᱚ ᱡᱟᱦᱟᱸᱭ ᱥᱟᱸᱜᱮ ᱦᱚᱲ ᱴᱷᱤᱠ ᱜᱮᱭᱟ ᱠᱚ ᱩᱱᱠᱩ ᱫᱚ
ᱦᱮᱸ ᱟᱫᱚ ᱱᱤᱛᱚᱜ ᱱᱤᱛᱚᱜ ᱡᱩᱫᱤ ᱚᱢᱚᱱ ᱠᱚᱜᱼᱟ ᱛᱟᱦᱚᱞᱮ ᱠᱷᱟᱱ ᱫᱚ ᱟᱹᱜᱩ ᱵᱟᱲᱟ ᱦᱚᱸ ᱡᱚᱢ ᱠᱚᱦᱚᱸ ᱦᱩᱭ ᱠᱚᱜᱼᱟ ᱦᱚ
ᱦᱚᱲ ᱦᱚᱸᱠᱚ ᱡᱚᱢ ᱱᱟᱹᱢᱟ. ᱭ ᱠᱚᱜ ᱟ
ᱦᱳᱭ ᱨᱚᱲ ᱮᱠᱴᱩ ᱥᱟᱺᱜᱤᱧ ᱨᱮ ᱟᱸᱚᱢᱚᱜ ᱠᱟᱱ ᱞᱮᱠᱟ ᱵᱩᱡᱷᱟᱹᱜ ᱠᱟᱱᱟ
ᱥᱟ. ᱜᱤᱧ ᱨᱮ ᱟᱡᱚᱢᱚ ᱠᱟᱱᱟ
ᱦᱮᱸ ᱱᱤᱛᱚᱜ ᱴᱷᱤᱠ ᱜᱮ
ᱚᱠᱟ ᱥᱚᱢᱚᱭ ᱱᱮᱴᱚᱣᱟᱨᱠ ᱯᱨᱚᱵᱞᱮᱢᱮᱫ ᱜᱮᱭᱟ ᱤᱱᱟᱹ ᱠᱚ ᱫᱚ ᱚᱱᱠᱟᱜ ᱠᱟᱱᱟ
ᱚᱼ ᱛᱟᱦᱚᱞᱮ ᱡᱟᱹᱯᱩᱫ ᱫᱚ ᱛᱤᱱ ᱫᱤᱱᱮ ᱡᱟᱹᱯᱩᱫ ᱠᱮᱫᱟ ᱟᱯᱮᱥᱮᱫ ᱫᱚ
ᱦᱩᱸ ᱡᱟᱹᱯᱩᱫ ᱠᱮᱫ ᱜᱮᱭᱟᱭ ᱦᱟᱱᱮ ᱦᱩᱭᱩᱜ ᱠᱟᱱᱟ ᱯᱮ ᱫᱤᱱ ᱯᱩᱱ ᱫᱤᱱ ᱜᱟᱱ ᱫᱚ ᱡᱟᱹᱯᱩᱫ ᱵᱟᱲᱟᱭᱮᱫ ᱜᱮᱭᱟ ᱛᱮᱦᱤᱧ ᱫᱚ ᱫᱚᱢᱮ ᱫᱟᱜ ᱠᱮᱫᱟᱭ ᱥᱮᱛᱟᱜ ᱠᱷᱚᱱᱟᱜ ᱜᱮ
ᱦᱚ ᱦᱳᱭ ᱥᱮᱛᱟᱜ ᱠᱷᱚᱱ ᱜᱮ ᱫᱟᱜ ᱠᱚᱫᱚᱭ ᱡᱟᱹᱲᱤᱭᱮ ᱟᱭ ᱛᱤᱦᱤᱧ ᱟᱨᱚ ᱟᱹᱛᱩ ᱠᱚᱨᱮ ᱢᱟ ᱵᱟᱯᱞᱟ ᱚᱲᱟᱜ ᱠᱚ ᱦᱩᱭᱩᱜ ᱠᱟᱱᱟ᱾ ᱥᱚᱵ ᱦᱚᱲᱜᱮ ᱚᱱᱠᱟ ᱡᱷᱩᱲ ᱡᱷᱟᱢᱮᱞᱟ ᱠᱚᱨᱮ ᱜᱮ ᱢᱮᱱᱟᱜ ᱠᱚᱣᱟ ᱱᱚᱛᱮ ᱫᱟᱜ ᱦᱚᱸᱭ ᱡᱟᱹᱲᱤᱭᱟᱵᱚᱱ ᱠᱟᱱᱟ, ᱪᱮᱫ ᱞᱮᱠᱟ ᱠᱟᱛᱮᱜ ᱠᱟᱹᱢᱤ ᱠᱚᱵᱚ ᱯᱟᱨᱟᱢᱼᱟ?
ᱦᱮᱸ
ᱟᱨ ᱟᱥᱟᱲ ᱵᱚᱸᱜᱟ ᱢᱟ ᱟᱥᱟᱲ ᱵᱚᱸᱜᱟ ᱫᱤᱱ ᱠᱟᱱ ᱜᱮᱭᱟ᱾ ᱫᱟᱜ ᱨᱟᱹᱜᱤ ᱟᱹᱲᱤᱥᱟᱭ ᱨᱮᱦᱚᱸ ᱵᱟᱭ ᱜᱟᱱᱚᱜᱼᱟ
ᱦᱮᱸ ᱦᱮᱸ ᱢᱟᱹᱱᱢᱤ ᱫᱚ ᱡᱚᱛᱚ ᱛᱮᱜᱮ ᱚᱥᱩᱵᱤᱫᱟ ᱛᱟᱵᱚᱱ ᱚᱠᱟᱴᱟᱜ ᱦᱚᱸ ᱢᱟᱱᱮ ᱥᱤᱛᱩᱝ ᱫᱤᱱ ᱦᱚᱸ ᱥᱤᱛᱩᱝ ᱫᱤᱱ ᱞᱟᱹᱭᱟᱵᱚᱱ ᱵᱟᱵᱟ ᱫᱚ ᱢᱮ ᱥᱤᱛᱩᱝ ᱫᱟᱜ ᱫᱤᱱ ᱮᱼᱼ ᱫᱟᱜ ᱨᱚᱦᱚ ᱞᱟᱭᱟ ᱵᱚᱱ ᱫᱚᱢ ᱫᱟᱜ ᱚᱠᱟᱴᱟᱜ ᱛᱮᱦᱚᱸ ᱥᱚᱱᱛᱩᱩᱥᱴᱚ ᱫᱚ ᱵᱟᱹᱱᱩᱜ ᱼᱼ ᱵᱚᱱᱟ
ᱦᱮᱸ ᱟᱫᱚ ᱦᱚᱲᱟᱜ ᱫᱚ ᱱᱤᱛᱚᱜ ᱛᱟᱞᱟ ᱛᱚᱞᱟ ᱪᱟᱨᱟ ᱠᱚ ᱵᱟᱝ ᱦᱩᱭ ᱥᱟᱹᱛ ᱟᱠᱟᱱᱟ ᱟᱫᱚ ᱦᱚᱲ ᱚᱱᱟ ᱛᱮᱦᱚᱸ ᱠᱟᱹᱴᱤᱡ ᱤᱭᱟᱹ ᱠᱚ ᱵᱩᱡᱷᱟᱹᱣ ᱮᱟ ᱡᱩᱫᱤ ᱦᱩᱭ ᱠᱚᱜ ᱠᱷᱟᱱ ᱫᱚ ᱫᱟᱜ ᱡᱟᱹᱯᱩᱫ ᱨᱮᱦᱚᱸ ᱦᱚᱲ ᱩᱱᱟᱹᱜ ᱤᱭᱟᱹ ᱫᱚ ᱵᱟᱝᱠᱚ ᱵᱩᱡᱽ ᱠᱮᱭᱟ ᱵᱟᱝ ᱦᱩᱭ ᱠᱟᱱᱟ ᱩᱱᱫᱤᱱ ᱵᱟᱭ ᱫᱟᱜ ᱡᱟᱹᱲᱤᱭᱟ ᱠᱟᱫᱟᱭ
ᱛᱟᱦᱚᱞᱮ ᱟᱯᱮ ᱥᱮᱫ ᱦᱚᱸ ᱫᱟᱜ ᱡᱟᱹᱲᱤᱭᱮᱫ ᱜᱮᱭᱟ ᱵᱟᱝ?
ᱦᱳᱭ ᱦᱳᱭ ᱦᱳᱭ